ᱪᱮᱜ ᱜᱚᱝᱠᱮ᱾ ᱦᱮᱞᱳ, ᱦᱮᱞᱳ᱾
ᱦᱮᱞᱳ,
ᱦᱳᱭ ᱜᱚᱝᱠᱮ ᱡᱚᱦᱟᱨ ᱜᱮ᱾
ᱦᱳᱭ ᱡᱚᱦᱟᱨ ᱡᱚᱦᱟᱨ ᱨᱚᱲ ᱟᱸᱡᱚᱢᱚᱜ ᱠᱟᱱᱟ ᱛᱚ᱾
ᱦᱳᱭ ᱨᱚᱲ ᱟᱸᱡᱚᱢᱚᱜ ᱠᱟᱱᱟ᱾ ᱟᱢᱮᱢ ᱟᱸᱡᱚᱢ ᱫᱟ?
ᱦᱮᱸ ᱤᱧ ᱦᱚᱧ ᱟᱸᱡᱚᱢᱮᱫ ᱜᱮᱭᱟ᱾ ᱛᱟᱦᱞᱮ ᱪᱮᱫ ᱪᱮᱠᱟ ᱦᱩᱭᱩᱜ ᱠᱟᱱᱟ?
ᱦᱚᱜ-ᱚᱭ ᱫᱩᱲᱩᱵ ᱵᱟᱲᱟ ᱦᱩᱭ ᱠᱟᱱᱟ᱾
ᱦᱮᱸᱻ
ᱯᱮ ᱜᱚᱰᱟ ᱥᱮᱫ ᱪᱟᱞᱟᱜ ᱦᱩᱭᱩᱜ ᱢᱚᱱᱮ ᱦᱩᱭᱩᱜ ᱠᱟᱱᱟ ᱡᱮ ᱜᱮᱰ ᱜᱮᱰ ᱠᱷᱮᱞᱳᱰ ᱪᱟᱞᱟᱜ ᱦᱩᱭᱩᱜ᱾
ᱟᱪᱪᱷᱟ ᱱᱤᱛ ᱫᱚ ᱚᱱᱛᱮ ᱚᱭᱮᱫᱟᱨ ᱠᱚ ᱴᱷᱤᱠ ᱜᱮᱭᱟ ᱥᱮ ᱱᱟᱥᱮᱱᱟᱜ ᱨᱤᱢᱤᱞ ᱨᱤᱢᱤᱞ ᱪᱮᱫ ᱞᱮᱠᱟ ᱢᱮᱱᱟᱜ-ᱟ ᱚᱱᱛᱮ ᱚᱱᱛᱮ?
ᱱᱤᱛᱚᱜ ᱫᱚᱻ ᱫᱚᱢᱮ ᱨᱤᱢᱤᱞ ᱫᱚ ᱰᱩᱸᱰᱨᱩᱜ ᱧᱚᱜ ᱠᱟᱫᱟᱭ ᱨᱤᱢᱤᱞ ᱫᱚ ᱵᱟᱝ ᱢᱮᱱ ᱜᱟᱱᱚᱜ-ᱟ ᱜᱚᱝᱠᱮ᱾
ᱟᱪᱪᱷᱟ ᱟᱪᱪᱷᱟ ᱱᱚᱛᱮ ᱫᱚ ᱦᱟᱸᱜ ᱛᱷᱚᱲᱟ ᱢᱟᱱᱮ ᱨᱤᱢᱤᱞ ᱠᱟᱫᱟᱭ ᱛᱷᱚᱲᱟ ᱦᱟᱸᱜ ᱧᱩᱨ ᱧᱚᱜᱚᱜ ᱠᱟᱱᱟ ᱦᱟᱞᱠᱟ᱾
ᱚ ᱟᱫᱚ ᱫᱟᱜ ᱨᱤᱢᱤᱞ ᱫᱟᱭ ᱥᱮ ᱪᱮᱫ?
ᱫᱟᱜ ᱨᱤᱢᱤᱞ ᱧᱚᱜ ᱫᱟᱭ ᱦᱮᱸ ᱱᱟᱥᱮᱱᱟᱜ ᱧᱩᱨ ᱵᱟᱲᱟᱭᱱᱟ ᱦᱟᱜ ᱱᱤᱛᱚᱜ ᱫᱚ ᱦᱟᱸᱜ ᱯᱷᱟᱠ-ᱯᱷᱟᱠ ᱧᱚᱜ ᱠᱟᱫᱟᱭ᱾
ᱟᱪᱪᱷᱟ ᱟᱪᱪᱷᱟ ᱟᱪᱪᱷᱟ ᱟᱪᱪᱷᱟ ᱦᱮᱸ᱾
ᱮᱱᱠᱷᱟᱱ ᱢᱟ ᱴᱚᱯᱤᱠ ᱥᱮᱫ ᱜᱮᱞᱟᱝ ᱢᱟᱲᱟᱝ ᱞᱮᱱᱜᱮ ᱜᱚᱢᱠᱮ᱾
ᱦᱳᱭ ᱦᱳᱭ ᱦᱳᱭ ᱦᱳᱭ ᱢᱟ᱾
ᱟᱫᱚ ᱴᱚᱯᱤᱠ ᱫᱚ ᱟᱞᱟᱝ ᱱᱚᱣᱟ ᱥᱮᱪᱮᱫ ᱟᱨᱠᱤ ᱟᱵᱚᱣᱟᱜ ᱱᱚᱣᱟ ᱥᱟᱶᱛᱟ ᱨᱮ ᱛᱤᱱᱟᱹᱜ ᱞᱟᱹᱠ ᱛᱤᱭᱟ ᱟᱨ ᱱᱤᱛᱚᱜ ᱪᱮᱫ ᱞᱮᱠᱟ ᱯᱚᱪᱤᱥᱮᱱ ᱨᱮ ᱢᱮᱱᱟᱜ-ᱟ᱾ ᱟᱨ ᱟᱜᱟᱢ ᱫᱤᱱ ᱨᱮ ᱪᱮᱫ ᱦᱩᱭᱩᱜ-ᱟ ᱱᱚᱣᱟ ᱥᱮᱪᱮᱫ ᱨᱮᱱᱟᱜ ᱪᱮᱫ ᱞᱮᱠᱟ ᱛᱟᱲᱟᱢ ᱰᱟᱦᱟᱨ ᱢᱟᱱᱮ ᱟᱵᱚᱣᱟᱜ ᱱᱚᱜ-ᱚ ᱱᱚᱣᱟ ᱨᱮᱜᱮ᱾
ᱦᱩᱸ ᱦᱮᱸ ᱦᱮᱸ ᱦᱮᱸ᱾
ᱟᱪᱪᱷᱟ ᱱᱤᱛᱚᱜ ᱥᱮᱪᱮᱫ ᱛᱤᱱᱟᱹᱜ ᱞᱟᱹᱠᱛᱤᱭ-ᱟ ᱢᱟ ᱠᱟᱹᱴᱤᱡ ᱞᱟᱹᱭ ᱛᱟᱞᱟᱝ ᱢᱮ?
ᱥᱮᱪᱮᱫ ᱫᱚ ᱥᱮᱪᱮᱫ ᱫᱚ ᱜᱚᱝᱠᱮ ᱱᱤᱛᱚᱜ ᱫᱚ ᱞᱟᱹᱠᱛᱤ ᱜᱮᱭᱟ᱾ ᱠᱟᱹᱴᱤᱡ ᱠᱷᱟᱴᱚ ᱢᱟᱪᱷᱟ ᱛᱮᱧ ᱞᱟᱹᱭᱮᱫ ᱛᱟᱞᱟᱝᱟ᱾ ᱟᱵᱚ ᱱᱚᱜ-ᱚᱭ ᱧᱮᱞᱚᱜ ᱠᱟᱱᱟ ᱟᱵᱚ ᱛᱤᱨᱞᱟᱹ ᱠᱚ, ᱟᱵᱚ ᱦᱩᱰᱤᱧ ᱩᱢᱮᱨ ᱛᱮᱜᱮ ᱠᱚ ᱡᱟᱢᱟᱭᱚᱜ ᱠᱟᱱ ᱛᱟᱵᱚᱱᱟ᱾ ᱥᱮᱵᱚᱱ ᱡᱟᱢᱟᱭᱮᱫ ᱠᱚᱣᱟ᱾ ᱱᱩᱠᱩ ᱠᱚ ᱚᱲᱟᱜ ᱠᱚᱨᱮᱱ ᱥᱮ ᱟᱠᱩ ᱠᱚᱠᱚ ᱡᱩᱫᱤ ᱠᱚ ᱥᱮᱪᱮᱫ ᱞᱮᱱᱠᱷᱟᱡ᱾
ᱦᱩᱸ
ᱦᱚᱜ-ᱱᱟ ᱠᱚᱢ ᱵᱚᱭᱮᱥ ᱨᱮ ᱚᱱᱟ ᱥᱮ ᱜᱤᱫᱟᱹᱨ ᱯᱤᱫᱟᱹᱨ ᱱᱟᱠᱚ ᱥᱮᱵᱚᱱ ᱡᱟᱶᱟᱭᱮᱫ ᱠᱚᱣᱟ ᱥᱮ ᱟᱠᱚ ᱛᱮᱠᱚ ᱪᱟᱞᱟᱜ ᱠᱟᱱ ᱛᱟᱵᱚᱱᱟ᱾
ᱦᱩᱸ ᱦᱩᱸ᱾
ᱚᱱᱟ ᱠᱚ ᱡᱤᱱᱤᱥ ᱫᱚ ᱟᱹᱰᱤ ᱠᱚᱢ ᱜᱮ ᱦᱩᱭ ᱠᱚᱜ-ᱟ᱾
ᱮᱠᱟᱞ ᱮᱠᱟᱞ᱾
ᱮᱠᱟᱞ ᱜᱮ ᱠᱚᱢ ᱜᱮ ᱦᱩᱭᱩᱜ-ᱟ ᱟᱨ ᱦᱚᱜ-ᱚᱭ ᱱᱤᱛᱚᱜ ᱟᱨᱚ ᱧᱮᱞᱚᱜ ᱠᱟᱱᱟ ᱥᱳᱥᱟᱞ ᱢᱤᱰᱤᱭᱟ ᱠᱚᱨᱮ᱾
ᱦᱩᱸ᱾
ᱡᱮ ᱟᱵᱚ ᱡᱟᱦᱟᱸ ᱠᱚᱨᱮ ᱯᱨᱳᱜᱨᱟᱢ ᱠᱚ ᱦᱩᱭᱩᱜ ᱠᱟᱱ ᱛᱟᱵᱚᱱᱟ ᱠᱤ ᱡᱟᱦᱟᱱᱟᱜ ᱢᱟᱦᱟ ᱠᱚᱵᱚᱱ ᱢᱟᱨᱟᱣ ᱢᱟᱱᱟᱣ ᱵᱟᱲᱟᱭᱮᱫᱟ ᱟᱵᱚ ᱥᱟᱱᱛᱟᱲᱟᱜ᱾
ᱦᱩᱸ᱾
ᱚᱱᱟ ᱚᱰᱮ, ᱚᱱᱟ ᱢᱟᱦᱟ ᱚᱱᱟ ᱡᱟᱦᱟᱸ ᱢᱚᱱᱮ ᱠᱟᱜᱟᱢ ᱦᱩᱞ ᱢᱟᱦᱟ ᱜᱮ᱾ ᱡᱟᱦᱟᱱᱟᱜ ᱢᱤᱫᱴᱮᱱ ᱤᱧ ᱞᱟᱹᱭᱮᱫ ᱛᱟᱞᱟᱝᱟ᱾ ᱛᱚ ᱚᱱᱟ ᱦᱩᱞ ᱢᱟᱦᱟ ᱨᱮ ᱧᱮᱞ ᱢᱮ ᱢᱟᱱᱟᱣ ᱫᱚᱠᱚ ᱢᱟᱱᱟᱣ ᱠᱮᱫ ᱛᱟᱵᱚᱱᱟ ᱮᱱᱮᱡ ᱥᱮᱨᱮᱧ ᱢᱟ ᱟᱵᱚ ᱫᱚ ᱢᱮᱱᱟᱜ ᱛᱟᱵᱚᱱ ᱜᱩᱡᱩᱜ ᱨᱮᱦᱚᱸ᱾ ᱟᱨ ᱡᱟᱱᱟᱢᱟᱜ ᱨᱮᱦᱚᱸ ᱥᱩᱨ ᱨᱮᱜᱮ ᱮᱱᱮᱡ ᱥᱮᱨᱮᱧ ᱛᱮᱜᱮ ᱯᱮᱨᱮᱡ ᱢᱮᱱᱟᱜ ᱛᱟᱵᱚᱱᱟ᱾
ᱦᱩᱸ ᱦᱩᱸ᱾
ᱮᱱᱮᱡ ᱥᱮᱨᱮᱧ ᱥᱟᱶ ᱥᱟᱶ ᱛᱮ ᱚᱸᱰᱮ ᱧᱮᱞᱚᱜ ᱠᱟᱱᱟ᱾
ᱦᱩᱸ᱾
ᱦᱚᱜᱼᱚᱭ ᱢᱟᱭᱤᱠ ᱠᱚ ᱪᱟᱹᱞᱩᱭᱮᱫᱼᱟ᱾
ᱮᱠᱟᱞ ᱮᱠᱟᱞ
ᱟᱫᱚ ᱢᱟᱭᱤᱠ ᱢᱟᱠᱚ ᱪᱟᱹᱞᱩ ᱢᱟᱠᱚ ᱪᱟᱹᱞᱩᱭᱮᱫ ᱚᱱᱟ ᱢᱟᱭᱤᱠ ᱨᱮᱱᱟᱜ ᱡᱟᱦᱟᱸ ᱥᱮᱨᱮᱧ ᱥᱟᱰᱤ ᱠᱟᱱᱟ ᱟᱵᱚ ᱥᱟᱱᱛᱟᱲ ᱥᱮᱨᱮᱧ ᱦᱚᱸ ᱦᱩᱭᱩᱜᱼᱟ ᱮᱴᱟᱜ ᱠᱚᱣᱟᱜ ᱦᱚᱸ ᱥᱮᱨᱮᱧ ᱦᱩᱭᱩᱜᱼᱟ᱾
ᱦᱳᱭ ᱢᱮᱱᱞᱠᱷᱟᱡ ᱢᱤᱫᱴᱮᱡ ᱮᱸ ᱱᱚᱝᱠᱟ ᱢᱮᱱ ᱜᱟᱱᱚᱜᱼᱟ ᱠᱷᱟᱴᱚ ᱢᱟᱪᱷᱟ ᱛᱮᱫᱚ ᱱᱚᱣᱟ ᱢᱤᱫ ᱞᱟᱭᱤᱱ ᱛᱮᱫᱚ ᱟᱵᱚᱣᱟᱜ ᱥᱚᱝᱥᱠᱨᱤᱛᱤ ᱵᱤᱠ ᱠᱤᱨᱤᱛᱤᱜ ᱠᱟᱱ ᱛᱟᱵᱚᱱᱟ ᱮᱠᱟᱞ ᱜᱮ ᱦᱟᱸᱜ ᱚ ᱦᱮᱸ ᱮᱠᱟᱞ ᱮᱠᱟᱞ
ᱵᱚᱱ ᱦᱟᱛᱟᱣ ᱮᱫᱟ ᱱᱚᱝᱠᱟ ᱱᱩᱱᱟᱹᱜ ᱵᱚᱱ ᱦᱟᱛᱟᱣ ᱮᱫᱟ ᱟᱫᱚ ᱟᱵᱚᱣᱟᱜ ᱫᱚᱵᱚᱱ ᱦᱤᱲᱤᱧ
ᱦᱤᱲᱤᱧ ᱫᱟ ᱢᱟᱱᱮ ᱢᱮᱥᱟᱞ ᱪᱟᱵᱟᱜ ᱠᱟᱱᱟ ᱢᱟᱱᱮ ᱚᱠᱟᱴᱟᱜ ᱡᱮ ᱟᱵᱚᱣᱟᱜ ᱠᱟᱱᱟ ᱟᱨ ᱚᱠᱟᱴᱟᱜ ᱠᱷᱟᱹᱴᱤᱭᱟᱜ ᱠᱟᱱᱟ ᱚᱱᱟ ᱡᱤᱱᱤᱥ ᱦᱟᱸᱜ ᱵᱟᱝ ᱵᱩᱡᱷᱟᱹᱜᱼᱟ ᱵᱟᱢ ᱵᱩᱡᱽ ᱫᱟᱲᱮᱭᱟᱜᱼᱟ ᱾ ᱱᱚᱜᱼᱚᱭ ᱱᱚᱠᱟ ᱢᱟᱱᱮ ᱢᱮᱥᱟᱞᱚᱜ᱾
ᱟᱫᱚ ᱟᱫᱚ ᱟᱥᱛᱮ ᱟᱥᱛᱮ ᱫᱚ ᱟᱵᱚ ᱫᱚ ᱱᱚᱝᱠᱟ ᱠᱟᱛᱮ ᱟᱵᱚᱣᱟᱜ ᱩᱯᱨᱩᱢ ᱦᱚᱸᱵᱚᱱ ᱟᱫᱚ ᱵᱚᱱ ᱟᱫ ᱪᱟᱵᱟᱭᱟ ᱛᱷᱚᱲᱟ ᱛᱷᱚᱲᱟ ᱛᱮ ᱾
ᱮᱠᱟᱞ ᱮᱠᱟᱞ
ᱦᱚᱸᱜᱼᱚᱭ ᱟᱵᱚ ᱡᱮ ᱵᱟᱵᱚᱱ ᱥᱮᱪᱮᱫ ᱞᱮᱱᱠᱷᱟᱱ ᱵᱟᱵᱚᱱ ᱵᱩᱡᱽ ᱫᱟᱨᱟᱢ ᱫᱟᱲᱮᱜᱼᱟ᱾ ᱢᱟᱱᱮ ᱪᱮᱫ ᱵᱷᱟᱞᱤ ᱪᱮᱫ ᱵᱟᱹᱲᱤᱡ ᱦᱮᱸ ᱥᱮ ᱵᱟᱝ
ᱢᱟᱱᱮ ᱵᱟᱢ ᱥᱮᱪᱮᱫ ᱞᱮᱱᱠᱷᱟᱱ ᱮᱸ ᱟᱢ ᱡᱩᱫᱤ ᱵᱟᱢ ᱥᱮᱪᱮᱫᱚᱜᱼᱟ ᱮᱱᱠᱷᱟᱱ ᱟᱢ ᱫᱚ ᱚᱱᱟ᱾ ᱵᱤᱪᱟᱹᱨ ᱨᱮᱭᱟᱜ ᱠᱷᱚᱢᱚᱛᱟ ᱥᱮ ᱡᱩᱠᱛᱤ ᱠᱟᱛᱮᱫ ᱵᱟᱢ ᱵᱩᱡᱽ ᱫᱟᱲᱮᱭᱟᱜᱼᱟ ᱡᱟᱦᱟᱸᱱᱟᱜ ᱡᱟᱦᱟᱸᱱᱟᱜ ᱠᱚ ᱢᱮᱛᱟᱢᱟ ᱚᱱᱟ ᱫᱚ ᱟᱢ ᱫᱚ ᱵᱟᱢ ᱵᱤᱪᱟᱹᱨ ᱫᱟᱲᱮᱭᱟᱜᱼᱟ ᱟᱢ
ᱵᱟᱢ ᱵᱤᱪᱟᱹᱨ ᱫᱟᱲᱮᱜᱼᱟ ᱦᱮᱸ ᱚᱱᱟ ᱛᱮ ᱜᱮ ᱚᱱᱟ ᱛᱮᱜᱮ ᱦᱚᱲ ᱡᱟᱦᱟᱸ ᱠᱚ ᱵᱟᱜᱟᱣ ᱢᱮᱭᱟ ᱪᱮᱫ ᱞᱮᱠᱟ ᱠᱚ ᱵᱟᱜᱟᱣ ᱢᱮᱭᱟ ᱚᱱᱠᱟ ᱛᱮᱜᱮᱢ ᱵᱟᱜᱼᱟ ᱾ ᱟᱫᱚ ᱱᱚᱜᱼᱚᱭ ᱱᱤᱛᱚᱜ ᱧᱮᱞᱚᱜ ᱠᱟᱱ ᱦᱳᱭ ᱱᱚᱜᱼᱚᱭ ᱱᱤᱛᱚᱜ ᱧᱮᱞᱚᱜ ᱠᱟᱱ ᱜᱮᱭᱟ ᱟᱵᱩ ᱦᱚᱲ ᱞᱮᱠᱷᱟ ᱨᱮᱢᱟ᱾ ᱟᱭᱢᱟ ᱜᱮ ᱢᱮᱱᱟᱜ ᱵᱚᱱ ᱥᱟᱱᱛᱟᱲ ᱾
ᱦᱩᱸ
ᱛᱚ ᱱᱤᱛ ᱦᱚᱸ ᱚᱱᱠᱟ ᱦᱩᱭᱩᱜ ᱠᱟᱱ ᱜᱮᱭᱟ ᱡᱮ ᱟᱵᱚ ᱥᱟᱱᱛᱟᱲ ᱱᱤᱛ ᱦᱚᱸᱵᱚᱱ ᱨᱚᱰᱚᱡ ᱠᱚᱪᱞᱚᱱᱪᱚᱜ ᱠᱟᱱᱟ ᱾
ᱮᱠᱟᱞ ᱮᱠᱟᱞ ᱟᱨ ᱱᱚᱣᱟ ᱫᱚ ᱤᱧ ᱫᱩᱧ ᱢᱮᱱᱟ ᱨᱚᱰᱚᱡ ᱠᱚᱪᱚᱞᱚᱢ ᱚᱪᱚᱜ ᱠᱟᱱᱟ ᱵᱚᱱ ᱱᱚᱣᱟ ᱫᱚ ᱟᱵᱚ ᱟᱵᱚᱣᱟᱜ ᱥᱮᱪᱮᱫ ᱵᱟᱝ ᱛᱤᱨᱮ ᱟᱨ ᱡᱩᱫᱤ ᱵᱚᱱ ᱦᱳᱭ ᱥᱮᱪᱮᱫ ᱡᱩᱫᱤ ᱛᱟᱦᱮᱸ ᱠᱚᱜ ᱠᱷᱟᱡ ᱫᱚ ᱟᱵᱚ ᱫᱚ ᱚᱝᱠᱟ ᱫᱚ ᱵᱟᱢ ᱨᱚᱰᱚᱡ ᱠᱚᱪᱞᱚᱱ ᱚᱪᱚ ᱠᱚᱣᱟ ᱟᱨ ᱚᱱᱟ ᱢᱤᱫᱴᱮᱱ ᱵᱤᱪᱟᱹᱨ ᱨᱮᱭᱟᱜ ᱠᱷᱚᱢᱚᱛᱟ ᱵᱚᱱ ᱧᱟᱢ ᱠᱮᱭᱟ ᱡᱮ ᱱᱚᱣᱟ ᱫᱚ ᱵᱟᱸ ᱴᱷᱤᱠᱟ ᱱᱚᱣᱟ ᱫᱚ ᱥᱚᱴᱷᱤᱠᱟ ᱮᱸ ᱱᱚᱜᱼᱚᱭ ᱱᱚᱝᱠᱟ᱾
ᱟᱨ ᱟᱵᱩ ᱱᱚᱜᱼᱚᱭ ᱜᱚᱝᱠᱮ ᱯᱮ ᱧᱮᱞ ᱢᱮ ᱟᱵᱚᱣᱟᱜ ᱦᱚᱲᱢᱚ ᱫᱟᱲᱮ ᱫᱚ ᱵᱟᱝ ᱛᱟᱦᱮᱱ ᱛᱟᱵᱚᱱᱟ ᱟᱵᱚᱣᱟᱜ
ᱦᱮᱸ ᱦᱩᱸ
ᱟᱭᱢᱟ ᱫᱤᱱ ᱫᱚ᱾ ᱠᱤᱱᱛᱩ ᱟᱵᱚᱣᱟᱜ ᱵᱩᱫᱽᱫᱷᱤ ᱫᱟᱲᱮ ᱫᱚ ᱟᱭᱢᱟ ᱫᱤᱱ ᱛᱟᱦᱮᱱ ᱟᱫᱚ ᱦᱚᱸᱜᱼᱚᱭ ᱵᱩᱫᱽᱫᱷᱤ ᱫᱟᱲᱮ ᱛᱟᱵᱚᱱ ᱵᱩᱫᱽᱫᱷᱤ ᱫᱟᱲᱮ ᱛᱟᱵᱚᱱ ᱟᱵᱩ ᱫᱚ ᱚᱱᱟ ᱵᱟᱵᱚᱱ ᱥᱮᱪᱮᱫ ᱞᱮᱱᱠᱷᱟᱡ ᱥᱮ ᱵᱟᱵᱚᱱ ᱚᱞ ᱯᱟᱲᱦᱟᱣ ᱞᱮᱱᱠᱷᱟᱡ ᱫᱚ ᱟᱵᱚ ᱫᱚ ᱵᱟᱵᱩᱱ ᱵᱟᱵᱚᱱ ᱧᱟᱢᱟ᱾
ᱵᱟᱵᱚᱱ ᱧᱟᱢᱟ ᱮᱠᱟᱞ ᱮᱠᱟᱞ
ᱦᱩᱸ
ᱤᱧ ᱦᱚᱸ ᱱᱚᱣᱟᱨᱮ ᱢᱤᱫ ᱵᱟᱨ ᱠᱟᱛᱷᱟᱧ ᱞᱟᱹᱭ ᱛᱟᱞᱟᱝ ᱜᱮᱭᱟ ᱜᱚᱢᱠᱮ ᱮᱸ ᱱᱚᱣᱟ ᱥᱮ ᱪᱮᱫ ᱱᱚᱜᱼᱚᱭ ᱱᱤᱛᱚᱜ ᱫᱚ ᱡᱮᱢᱚᱱ ᱟᱵᱚ ᱫᱚ ᱮ ᱟᱭ ᱡᱩᱜᱽ ᱥᱮ ᱠᱚᱢᱯᱤᱭᱩᱴᱟᱨ ᱡᱩᱜᱽ ᱥᱮ ᱰᱤᱡᱤᱴᱮᱞ ᱡᱩᱜᱽ ᱵᱚᱱ ᱢᱮᱛᱟᱜ ᱠᱟᱱᱟ᱾ ᱦᱮᱸ ᱱᱚᱣᱟ ᱡᱩᱜᱽ ᱨᱮ ᱡᱩᱚᱫᱤ ᱟᱵᱚ ᱚᱞᱚᱜ ᱯᱟᱲᱦᱟᱣ ᱥᱮ ᱥᱮᱪᱮᱫ ᱨᱮ ᱵᱟᱵᱚᱱ ᱞᱟᱦᱟᱜᱼᱟ ᱾ ᱮᱱᱠᱷᱟᱱ ᱫᱚ ᱟᱵᱚ ᱫᱚ ᱢᱤᱫᱴᱮᱱ ᱠᱟᱲᱟ ᱢᱟᱹᱱᱢᱤ ᱥᱩᱢᱩᱝ ᱞᱮᱠᱟᱜᱮ ᱦᱮᱸ ᱥᱮ ᱢᱤᱫᱴᱮᱱ ᱡᱮᱢᱚᱱᱟ ᱠᱟᱲᱟ ᱵᱟᱝᱟᱹ ᱢᱤᱫᱴᱮᱱ ᱢᱟᱹᱱᱢᱤ ᱡᱩᱫᱤᱭ ᱠᱟᱲᱟᱟ ᱠᱚᱣᱟ ᱩᱱᱤ ᱡᱮᱢᱚᱱ ᱮᱴᱟᱜ ᱦᱚᱲ ᱵᱟᱠᱷᱨᱟ ᱡᱟᱦᱟᱸ ᱥᱮᱫ ᱜᱮᱢ ᱥᱟᱵ ᱤᱫᱤᱭ ᱪᱟ ᱥᱮᱫ ᱥᱟᱵ ᱤᱫᱤᱭᱟᱢ ᱫᱟᱜ ᱥᱮᱫ ᱥᱟᱵ ᱤᱫᱤᱭᱟᱢ ᱯᱟᱭᱨᱟᱠᱟᱭ ᱢᱮ ᱢᱟᱱᱮ ᱦᱚᱲ ᱵᱷᱚᱨᱥᱟ ᱜᱮ ᱮᱸ ᱱᱤᱛᱚᱜ ᱡᱩᱜᱽ ᱨᱮ ᱚᱱᱠᱟᱜᱮ ᱡᱩᱫᱤ ᱟᱵᱚ ᱵᱟᱵᱚᱱ ᱥᱮᱪᱮᱫᱚᱜᱼᱟ ᱵᱟᱵᱚᱱ ᱚᱞᱚᱜ ᱯᱟᱲᱦᱟᱜᱼᱟ ᱮᱱᱠᱷᱟᱱ ᱫᱚ ᱠᱟᱲᱟ ᱢᱟᱹᱱᱢᱤ ᱞᱮᱠᱟ ᱚᱱᱠᱟᱜᱮ ᱮᱴᱟᱜ ᱦᱚᱲ ᱡᱟᱦᱟᱸᱭ ᱢᱮᱛᱟᱢᱟ ᱩᱱᱤ ᱡᱟᱦᱟᱸ ᱥᱮᱫ ᱮ ᱥᱟᱵ ᱤᱫᱤ ᱢᱮᱭᱟ ᱚᱱᱛ ᱚᱱᱛᱮ ᱜᱮᱢ ᱪᱟᱞᱟᱣᱮᱱ ᱜᱮᱸ ᱡᱟᱹᱱᱤᱡ ᱴᱷᱤᱠᱮ ᱤᱫᱤᱧ ᱠᱟᱱᱟ ᱱᱚᱛᱮ ᱡᱩᱫᱤ ᱪᱟᱞᱟᱣ ᱤᱫᱤ ᱢᱮᱭᱟ ᱚᱱᱛᱮ ᱜᱮᱢ ᱪᱟᱞᱟᱜᱼᱟ ᱛᱚ ᱱᱚᱜᱼᱚ ᱱᱚᱝᱠᱟ ᱚᱵᱚᱥᱛᱷᱟ᱾ ᱛᱚ ᱚᱱᱟ ᱦᱚᱛᱮᱡ ᱛᱮ ᱱᱤᱭᱟᱹ ᱡᱩᱜᱽ ᱨᱮᱫᱚ ᱞᱟᱹᱭ ᱛᱟᱞᱟᱝ ᱢᱮ?
ᱦᱮᱸ ᱢᱮᱱᱫᱟᱹᱧ ᱟᱨ ᱚᱱᱮᱼᱼ ᱞᱟᱹᱭ ᱠᱮᱫ ᱞᱮᱠᱟᱢ ᱥᱮᱪᱮᱫ ᱫᱚ ᱱᱤᱛᱚᱜ ᱫᱚ ᱞᱟᱹᱠᱛᱤ ᱠᱟᱱ ᱜᱮᱭᱟ᱾ ᱟᱨ ᱱᱚᱜᱼᱚᱭ ᱵᱟᱵᱚᱱ ᱥᱮᱪᱼᱼ ᱥᱮᱪᱮᱫ ᱞᱮᱱᱟ ᱵᱟᱝ ᱵᱟᱵᱚᱱ ᱡᱩᱫᱤ ᱵᱚᱱ ᱥᱮᱪᱮᱫᱚᱜ ᱟᱫᱚ ᱦᱟᱸᱜ ᱟᱠᱚ ᱡᱟᱦᱟᱱᱟᱜ ᱜᱮᱠᱚ ᱴᱷᱚᱴᱼᱼ ᱴᱟᱴ ᱠᱟ ᱠᱚ ᱮᱲᱮ ᱜᱚᱫ ᱵᱚᱱᱟ᱾ ᱟᱫᱚ ᱚᱱᱟ ᱢᱮᱫ ᱢᱟᱨᱥᱟᱞ ᱵᱟᱹᱱᱩᱜ ᱛᱟᱵᱚᱱ ᱟᱫᱚ ᱢᱮᱫᱼᱼ ᱢᱟᱨᱥᱟᱞ ᱛᱟᱦᱮᱸ ᱞᱮᱱᱠᱷᱟᱱ ᱟᱫᱚ ᱦᱚᱲ ᱠᱚᱦᱚᱸ ᱵᱟᱠᱚ ᱮᱲᱮ ᱠᱮᱢᱟ ᱦᱮᱸ ᱟᱨᱼᱼ ᱟᱨ ᱦᱚᱲᱟᱜ ᱠᱟᱛᱷᱟ ᱛᱮᱦᱚᱸ ᱵᱟᱵᱚᱱ ᱪᱟᱞᱟᱣ ᱠᱚᱜᱼᱟ ᱡᱟᱦᱟᱸ ᱞᱮᱠᱟᱜᱮ ᱫᱚᱠᱟᱱ ᱠᱚᱵᱚᱱ ᱪᱟᱞᱟᱜ ᱠᱟᱱᱟ᱾ ᱦᱮᱸᱛᱚ ᱢᱚᱬᱮ ᱴᱟᱠᱟ ᱨᱮᱱᱟᱜ ᱮᱢ ᱦᱟᱛᱟᱣ ᱠᱮᱫᱟ ᱦᱮᱸ ᱚᱸᱰᱮ ᱡᱩᱫᱤᱼᱼ ᱢᱚᱬᱮ ᱴᱟᱠᱟ ᱨᱮᱱᱟᱜ ᱮᱢ ᱦᱟᱛᱟᱣ ᱠᱮᱫᱟ ᱟᱫᱚ ᱫᱚᱥ ᱴᱟᱠᱟᱭ ᱮᱢᱟ ᱫᱮᱭᱟ ᱚᱱᱟ ᱫᱚᱥ ᱴᱟᱠᱟ ᱨᱮᱱᱟᱜ ᱱᱤᱛᱼᱼ ᱛᱚ ᱵᱟᱝ ᱩᱰᱩᱠ ᱠᱟᱱ ᱜᱮᱭᱟ ᱠᱚᱭᱮᱱ ᱠᱚ ᱟᱫᱚ ᱩᱱᱤ ᱫᱚᱭ ᱢᱮᱼᱼ ᱟᱜ ᱦᱮᱸ ᱩᱱᱤ ᱫᱚᱭ ᱢᱮᱛᱟᱜ ᱢᱮᱭᱟ ᱵᱟᱝ ᱵᱟᱝ ᱱᱚᱣᱟ ᱫᱚ ᱵᱟᱝ ᱠᱟᱱᱟ ᱢᱚᱬᱮ ᱴᱟᱠᱟ ᱢᱚᱬᱮ ᱴᱟᱠᱟ ᱠᱟᱱ ᱜᱮᱭᱟ ᱫᱚᱥ ᱴᱟᱠᱟ ᱫᱚ ᱵᱟᱝ ᱠᱟᱱᱟ᱾
ᱦᱮᱸ᱾
ᱟᱫᱚ ᱚᱱᱟ ᱢᱮᱫ ᱢᱟᱨᱥᱟᱞ ᱵᱟᱝ ᱛᱟᱦᱮᱱ ᱠᱷᱟᱡ ᱟᱫᱚ ᱟᱢ ᱦᱚᱸ ᱚᱱᱟᱜᱮ ᱢᱟᱱᱟᱣ ᱵᱟᱛᱟᱣ ᱠᱮᱫ ᱜᱮ ᱦᱮᱸ ᱟᱢᱜᱮ ᱴᱷᱤᱠᱮᱢ ᱞᱟᱹᱭ ᱫᱟ᱾ ᱛᱟᱦᱚᱞᱮ ᱤᱧ ᱫᱚ ᱴᱟᱴᱠᱟ ᱜᱮ ᱟᱫᱚ ᱚᱸᱰᱮ ᱜᱮᱢ ᱢᱮᱱ ᱥᱚᱡᱟ ᱜᱚᱫᱟ ᱵᱟᱹᱵᱩ ᱤᱧ ᱫᱚ ᱚᱞᱚᱜ ᱯᱟᱲᱦᱟᱜ ᱫᱚ ᱵᱟᱹᱧ ᱵᱟᱰᱼᱼ ᱰᱟᱭᱟ ᱚᱲᱟᱜ ᱨᱮ ᱛᱟᱦᱮᱸ ᱠᱟᱱᱟ ᱯᱟᱠᱷᱟᱨ ᱨᱮ ᱟᱫᱚᱧ ᱥᱟᱵ ᱟᱹᱜᱩ ᱠᱮᱫᱟ᱾ ᱦᱮᱸ ᱡᱟᱹᱱᱤᱡ ᱢᱚᱬᱮ ᱴᱟᱠᱟ ᱠᱟᱱ ᱜᱮᱭᱟ ᱟᱫᱚ ᱚᱱᱮ ᱡᱮᱵᱚᱱ ᱮᱲᱮ ᱜᱚᱫ ᱱᱟ᱾
ᱦᱮᱸ ᱮᱠᱟᱞ ᱜᱮ ᱮᱠᱟᱞ ᱜᱮ ᱮᱠᱟᱞ ᱜᱮ ᱥᱟᱹᱨᱤ ᱠᱟᱛᱷᱟ᱾
ᱟᱨ ᱱᱤᱛᱚᱜ ᱢᱟ ᱱᱚᱜᱼᱚ ᱱᱚᱝᱠᱟ ᱦᱚᱸ ᱦᱤᱡᱩᱜ ᱠᱟᱱᱟ ᱡᱟᱦᱟᱸ ᱰᱤᱡᱤᱴᱮᱞ ᱡᱩᱜᱽ ᱨᱮᱫᱚ ᱠᱮᱥᱞᱮᱥ ᱤᱱᱰᱤᱭᱟ᱾ ᱢᱮᱱᱮᱫ ᱫᱚ ᱚᱱᱠᱟ ᱠᱮᱥ ᱦᱚᱸ ᱵᱟᱝᱠᱚ ᱦᱟᱛᱟᱣ ᱞᱟᱹᱜᱤᱫᱚᱜᱼᱼ ᱠᱟᱱᱟ ᱥᱮ ᱚᱱᱠᱟ ᱠᱷᱩᱪᱨᱟᱹ ᱵᱟᱝ ᱛᱟᱦᱮᱱ ᱠᱷᱟᱡ ᱫᱚ ᱟᱢᱫᱚ ᱢᱳᱵᱟᱭᱤᱞ ᱛᱮᱜᱮᱼᱼ ᱩᱱᱤ ᱯᱚᱭᱥᱟ ᱠᱩᱞᱟᱭ ᱢᱮ ᱦᱟᱛᱟᱣᱟᱭ ᱢᱮ ᱟᱨ ᱡᱩᱫᱤ ᱚᱞᱚᱜ ᱯᱟᱲᱦᱟᱜ ᱦᱚᱸ ᱛᱷᱚᱲᱟ ᱜᱟᱱᱼᱼ ᱠᱟᱹᱴᱤᱡ ᱧᱚᱜ ᱮᱢ ᱵᱟᱲᱟᱭᱟ ᱮᱱᱠᱷᱟᱱ ᱚᱱᱟ ᱦᱚᱸ ᱵᱟᱢ ᱫᱟᱲᱮᱭᱟᱜᱼᱟ ᱡᱮ ᱪᱮᱫ ᱠᱟ ᱠᱟᱛᱮ ᱤᱧᱫᱚ ᱯᱚᱭᱥᱟᱧ ᱠᱩᱞᱮᱭᱟ ᱩᱱᱤ ᱢᱳᱵᱟᱭᱤᱞ ᱛᱮᱼᱼ ᱠᱮᱥᱞᱮᱥ ᱠᱚ ᱢᱮᱱᱮᱫᱼᱟ, ᱮᱱᱠᱷᱟᱱ ᱠᱮᱥᱞᱮᱥ ᱫᱚ ᱪᱮᱫ ᱠᱟᱱᱟ? ᱛᱚ ᱚᱱᱟ ᱞᱟᱹᱜᱤᱫ ᱛᱮᱦᱚᱸ ᱢᱤᱫᱴᱮᱱ ᱚᱞᱚᱜᱼᱼ ᱯᱟᱲᱦᱟᱣ ᱥᱮ ᱥᱮᱪᱮᱫ ᱫᱚ ᱟᱹᱰᱤ ᱜᱮ ᱞᱟᱹᱠᱛᱤ ᱠᱟᱱ ᱜᱮᱭᱟ᱾
ᱦᱳᱭ ᱟᱨ ᱦᱚᱸᱜᱼᱚᱭ ᱡᱮ ᱟᱨ ᱢᱤᱫ ᱦᱚᱸᱜᱼᱚᱭ ᱡᱮ ᱢᱤᱫᱴᱮᱱ ᱟᱨᱚᱼᱼ ᱦᱚᱸᱜᱼᱚᱭ ᱡᱮ ᱢᱤᱫᱴᱮᱱ ᱯᱷᱨᱚᱰ ᱠᱮᱥ ᱦᱩᱭᱩᱜ ᱠᱟᱱᱟ ᱚᱱᱠᱟ ᱟᱵᱚ ᱠᱚ ᱧᱮᱞ ᱠᱚᱜᱼᱟᱼᱼ ᱱᱩᱝᱠᱩ ᱡᱟᱦᱟᱸᱭᱼᱼ ᱠᱚᱢ ᱠᱚ ᱯᱟᱲᱦᱟᱣ ᱚᱞᱚᱜ ᱯᱟᱲᱦᱟᱣ ᱠᱟᱱᱟ ᱚᱱᱠᱟ ᱠᱚᱠᱚ ᱧᱮᱞ ᱠᱚᱣᱟ ᱟᱵᱚ ᱵᱮᱝᱠ ᱠᱚᱨᱮ ᱠᱷᱟᱛᱟ ᱠᱚ ᱚᱱᱠᱟᱼᱼ ᱛᱟᱦᱮᱱ ᱛᱟᱵᱚᱱ ᱜᱮᱭᱟ ᱛᱚ᱾
ᱦᱩᱸ ᱦᱩᱸ᱾
ᱟᱫᱚ ᱩᱱᱠᱩ ᱡᱟᱦᱟᱸᱭ ᱚᱱᱠᱟ ᱫᱩᱲᱩᱵ ᱢᱮᱱᱟᱜ ᱠᱚᱣᱟ ᱩᱱᱠᱩ ᱫᱚ ᱚᱱᱟ ᱜᱮᱛᱟ ᱠᱚ ᱠᱟᱹᱢᱤ ᱛᱚ᱾
ᱦᱩᱸ᱾
ᱟᱫᱚ ᱠᱚ ᱧᱮᱞᱟ ᱱᱩᱝᱠᱩ ᱱᱩᱝᱠᱩ ᱱᱚᱝᱠᱟᱱ ᱦᱚᱲᱼᱼ ᱱᱩᱭᱟᱜ ᱨᱮ ᱱᱤᱱᱟᱹᱜ ᱜᱟᱱ ᱯᱩᱭᱥᱟᱹ ᱢᱮᱱᱟᱜᱼᱟ᱾
ᱦᱩᱸ ᱦᱩᱸ᱾
ᱟᱫᱚ ᱚᱱᱮ ᱡᱮ ᱯᱷᱳᱱ ᱠᱟᱛᱮᱜ ᱮ ᱞᱟᱹᱭᱫᱮᱭᱟ ᱡᱮ ᱤᱧ ᱫᱚ ᱵᱮᱝᱠ ᱠᱷᱚᱡ ᱤᱧ ᱞᱟᱹᱭᱫᱟ ᱢᱮᱱᱮᱡᱟᱨ ᱠᱟᱹᱱᱟᱹᱧ? ᱟᱢ ᱴᱷᱮᱡ ᱢᱤᱫᱴᱮᱱ ᱱᱟᱢᱵᱟᱨ ᱪᱟᱞᱟᱜᱼᱟ ᱚᱱᱟ ᱞᱟᱹᱭᱟᱹᱧ ᱢᱮ᱾
ᱞᱟᱹᱭᱟᱹᱧ ᱢᱮ᱾
ᱦᱮᱸ ᱚᱱᱟ ᱚᱱᱟ ᱥᱮᱪᱮᱫ ᱛᱟᱦᱮᱸ ᱞᱮᱱ ᱠᱷᱟᱱᱡ ᱫᱚ ᱚᱱᱟ ᱫᱚ ᱵᱟᱝ ᱦᱩᱭ ᱠᱚᱜᱼᱟ᱾
ᱵᱟᱝ ᱩᱱᱤ ᱩᱫᱩᱜ ᱜᱮ ᱵᱟᱢ ᱩᱫᱩᱜ-ᱟᱭ ᱠᱮᱭᱟ ᱟᱢᱛᱮ ᱱᱤᱡᱮᱛᱮᱜᱮᱢ ᱠᱟᱨᱵᱟᱨ ᱠᱮᱭᱟ ᱮᱱᱠᱷᱟᱱ ᱫᱚ ᱩᱱᱤ ᱚᱱᱟ ᱵᱟᱭ ᱧᱮᱞᱼᱼ ᱛᱤᱭᱟᱹᱜ ᱫᱟᱲᱮ ᱭᱟᱛᱟᱢ ᱠᱮᱢᱟ ᱟᱨ ᱟᱢ ᱴᱷᱮᱱ ᱚᱱᱠᱟᱱ ᱡᱤᱱᱤᱥ ᱵᱟᱭ ᱠᱚᱨᱟᱣ ᱫᱟᱲᱮ ᱠᱮᱭᱟ ᱮᱠᱟᱞ
ᱦᱮᱸ ᱦᱮᱸ ᱟᱫᱚ᱾ ᱮᱲᱮ ᱦᱚᱸ ᱚᱱᱟ ᱴᱟᱠᱟ ᱯᱩᱭᱥᱟᱹ ᱦᱚᱸ ᱟᱫᱚ ᱦᱚᱜᱼᱚᱭ ᱡᱮ ᱥᱟᱭᱵᱟᱨ ᱠᱨᱟᱭᱤᱢ ᱠᱚ ᱦᱩᱭᱩᱜ ᱠᱟᱱᱟ ᱚᱱᱟᱼᱼ ᱠᱚᱦᱚᱸ ᱠᱷᱚᱡ ᱫᱚ ᱟᱫᱚ ᱟᱵᱚ ᱫᱚ ᱟᱹᱰᱤ ᱟᱭᱢᱟ ᱥᱟᱺᱜᱤᱧ ᱨᱮᱵᱚᱱ ᱛᱟᱦᱮᱸ ᱠᱚᱜᱼᱟ᱾ ᱟᱨ ᱡᱟᱦᱟᱸ ᱦᱚᱜᱼᱚᱭ ᱯᱷᱨᱚᱰ ᱠᱮᱥ ᱠᱚ ᱦᱩᱭᱩᱜ ᱠᱟᱱᱟ ᱚᱱᱟᱼᱼ ᱚᱱᱟ ᱠᱚᱦᱚᱸ ᱵᱟᱝ ᱦᱳᱭ ᱠᱚᱜ-ᱟ ᱦᱩᱸ᱾
ᱦᱮ ᱮᱱᱠᱷᱟᱱ ᱱᱤᱛᱚᱜ ᱡᱩᱜᱽ ᱨᱮᱫᱚ ᱟᱵᱚᱣᱟᱜ ᱥᱮᱪᱮᱫ ᱫᱚ ᱟᱹᱰᱤ ᱜᱮ ᱞᱟᱹᱠ ᱛᱤ ᱠᱟᱱ ᱛᱟᱵᱚᱱ ᱜᱮᱭᱟ ᱟᱵᱚᱣᱟᱜ ᱮ ᱮᱻ ᱥᱟᱶ ᱛᱟ ᱩᱛᱱᱟᱹᱣ ᱥᱟᱶ ᱥᱟᱶᱛᱮ ᱟᱵᱚᱣᱟᱜ ᱚ ᱠᱮᱴᱮᱡ ᱞᱟᱹᱜᱤᱫ ᱥᱮ ᱢᱤᱫᱴᱮᱱ ᱨᱚᱰᱚᱡ ᱠᱚᱪᱷᱞᱚᱱ ᱠᱷᱚᱡ ᱵᱟᱧᱪᱟᱣ ᱞᱟᱹᱜᱤᱫ ᱢᱟᱱᱮ ᱥᱟᱱᱟᱢᱟᱜ ᱠᱷᱚᱱ ᱵᱟᱧᱪᱟᱣ ᱞᱟᱹᱜᱤᱫ ᱢᱤᱫᱴᱮᱱ ᱜᱮ ᱦᱟᱹᱛᱭᱟᱹᱨ ᱫᱚ ᱚᱱᱟ ᱫᱚ ᱥᱮᱪᱮᱫ ᱥᱮᱪᱮᱫ ᱵᱮᱜᱚᱨ ᱢᱟᱱᱮ ᱮᱴᱟᱜ ᱪᱮᱫ ᱦᱟᱹᱛᱭᱟᱹᱨ ᱚᱱᱠᱟᱱᱟᱜ ᱵᱟᱹᱱᱩᱜ-ᱟ ᱡᱟᱦᱟᱸ ᱛᱮᱫᱚ ᱟᱢᱟᱜ ᱨᱚᱰᱚᱡ ᱠᱚᱪᱞᱚᱱ ᱠᱷᱚᱱ ᱮᱢ ᱵᱟᱧᱪᱟᱣ ᱠᱮᱟ ᱥᱮ ᱮᱴᱟᱜᱟᱜ ᱡᱟᱦᱱᱟᱜ ᱜᱤ ᱪᱩᱢ ᱮᱴᱠᱮᱴᱚᱬ ᱞᱮᱠᱟᱱᱡ ᱜᱮ ᱥᱮᱪᱮᱫ ᱜᱮ ᱛᱟᱦᱮᱱ ᱛᱟᱢᱟ ᱟᱢ ᱚᱱᱟ ᱮᱴᱠᱮᱴᱬᱮ ᱠᱷᱚᱱ ᱟᱹᱰᱤ ᱠᱟᱴᱠᱟᱜᱮᱢ ᱥᱚᱞᱦᱞᱮ ᱥᱮ ᱟᱢ ᱥᱚᱢᱟᱫᱷᱟᱱ ᱫᱟᱲᱮᱭᱟᱜ-ᱟ᱾
ᱟᱨ ᱦᱚᱜ-ᱚᱭ ᱡᱮ ᱟᱵᱚ ᱵᱟᱹᱵᱩ ᱢᱟᱹᱭ ᱛᱟᱠᱚ ᱱᱤᱛᱚᱜ ᱵᱟᱠᱚ ᱯᱟᱲᱦᱟᱜ ᱠᱟᱱ ᱛᱟᱵᱚᱱᱟ᱾ ᱟᱫᱚ ᱦᱚᱜ-ᱚᱭ ᱵᱟᱠᱚ ᱯᱟᱲᱦᱟᱜ ᱠᱟᱱ ᱛᱟᱵᱚᱱᱟ ᱟᱫᱚ ᱦᱚᱜ-ᱚ ᱱᱚᱝᱠᱟ ᱜᱮ ᱟᱫᱚ ᱵᱟᱝ ᱡᱩᱫᱤ ᱠᱚ ᱯᱟᱲᱦᱟᱣ ᱤᱫᱤᱜ ᱛᱟᱵᱚᱱᱟ ᱥᱮ ᱟᱵᱚ ᱠᱚᱦᱚ ᱢᱮᱫ ᱢᱟᱨᱥ ᱥᱟᱞ ᱵᱟᱵᱚᱱ ᱩᱫᱩᱜ ᱟᱠᱚᱣᱟ᱾
ᱦᱳᱭ᱾
ᱚ ᱟᱥᱛᱮ ᱟᱥᱛᱮ ᱪᱤᱠᱟᱹᱜ-ᱟ ᱢᱤᱫ ᱫᱤᱱ ᱵᱚᱱ ᱧᱮᱞᱟ ᱟᱵᱚᱨᱮᱱ ᱫᱚ ᱟᱵᱚ ᱛᱮᱜᱮ ᱵᱚᱱ ᱱᱚᱝᱠᱟ ᱵᱚᱱ ᱟᱫ ᱤᱫᱤ ᱠᱚᱣᱟ᱾ ᱟᱫᱚ ᱦᱮ ᱦᱮ ᱟᱫᱚ ᱩᱱᱠᱩ ᱠᱚ ᱟᱵᱚ ᱡᱟᱦᱟᱸ ᱛᱤᱱᱟᱹᱜ ᱢᱮᱫ ᱢᱟᱨᱥᱟᱞ ᱠᱟᱱᱟ ᱵᱚᱱ ᱩᱱᱠᱩ ᱠᱚᱦᱚᱸ ᱟᱵᱩ ᱥᱟᱱᱟᱢ ᱦᱚᱲ ᱠᱚᱵᱚᱱ ᱱᱮᱦᱚᱨ ᱠᱚᱣᱟ ᱡᱟᱦᱟᱸᱭ ᱠᱚᱠᱚ ᱚᱱᱠᱟ ᱠᱚ ᱛᱷᱚᱲᱟ ᱠᱚ ᱢᱟᱨᱥᱟᱞ ᱧᱚᱜ ᱟᱠᱟᱱ ᱛᱟᱵᱚᱱᱟ᱾ ᱢᱮᱫ ᱠᱚᱛᱮ ᱩᱱᱠᱩ ᱠᱚᱵᱚᱱ ᱢᱮᱛᱟ ᱠᱚ ᱱᱩᱠᱩ ᱠᱚ ᱥᱮᱬᱟ ᱟᱠᱚ ᱯᱮ ᱚᱞᱚᱜ ᱯᱟᱲᱦᱟᱣ ᱦᱚᱪᱚ ᱠᱚᱯᱮ᱾ ᱡᱮ ᱚᱞᱚᱜ ᱯᱟᱲᱦᱟᱜ ᱛᱮᱫᱚ ᱟᱭᱢᱟ ᱠᱤᱪᱷᱩ ᱧᱟᱢᱚᱜ-ᱟ ᱦᱩᱭᱩᱜ-ᱟ ᱟᱭᱢᱟ ᱵᱚᱱ ᱥᱮᱬᱟᱭᱟ ᱦᱮᱸ᱾ ᱵᱟᱹᱲᱤᱡ ᱡᱤᱱᱤᱥ ᱠᱚ ᱵᱟᱵᱩᱱ ᱠᱟᱹᱢᱤᱭᱟ ᱚᱞᱚᱜ ᱯᱟᱲᱦᱟᱣ ᱠᱚᱢ ᱥᱮᱬᱟ ᱞᱮᱠᱷᱟᱡ᱾ ᱥᱮ ᱪᱮᱫ ᱜᱚᱝᱠᱮ?
ᱮᱠᱟᱞ ᱮᱠᱟᱞ ᱮᱠᱟᱞ ᱢᱮᱱᱞᱮᱠᱷᱟᱱ ᱫᱚ ᱛᱚᱜ ᱡᱚᱢᱚᱱ ᱞᱟᱦᱟ ᱛᱮᱫᱚ ᱟᱨᱦᱚᱸ ᱵᱤᱥᱤ ᱟᱵᱚᱨᱮᱱ ᱦᱟᱯᱲᱟᱢ ᱢᱟᱱᱮ ᱡᱟᱦᱟᱸᱭ ᱠᱚ ᱛᱟᱦᱮᱸ ᱠᱟᱱ ᱛᱟᱵᱚᱱᱟ ᱟᱹᱰᱤ ᱟᱭᱢᱟ ᱠᱚ ᱦᱚᱪᱚ ᱟᱠᱟᱱᱟ ᱡᱩᱚᱢᱤ ᱡᱟᱭᱜᱟ ᱠᱟᱜᱚᱡᱽ ᱠᱷᱚᱡ ᱟᱹᱰᱤ ᱡᱳᱨ ᱠᱚ ᱠᱟᱱ ᱛᱟᱦᱮᱱᱟ ᱦᱮᱸ ᱡᱟᱹᱱᱤᱡ ᱱᱩᱭ ᱫᱤᱠ ᱟᱢ ᱵᱟᱢ ᱛᱚ ᱚᱱᱟ ᱞᱟᱹᱜᱤᱫ ᱛᱮᱦᱚᱸ ᱢᱤᱫᱴᱮᱡ ᱥᱮᱪᱮᱫᱚᱜ ᱟᱹᱰᱤ ᱞᱟᱹᱠᱛᱤ ᱠᱟ᱾
ᱦᱳᱭ ᱟᱨᱚ ᱚᱱᱠᱟ ᱦᱚᱸ ᱟᱸᱡᱚᱢ ᱟᱠᱟᱱᱟ ᱡᱟᱦᱟᱸᱭ ᱟᱵᱚ ᱡᱟᱦᱟᱸᱭ ᱟᱵᱚ ᱦᱟᱲᱟᱢ ᱠᱚᱠᱚ ᱛᱟᱦᱮᱸ ᱠᱟᱱᱟ ᱛᱚᱠᱷᱚᱱ ᱫᱚ ᱟᱵᱚ ᱫᱚ ᱦᱟᱺᱰᱤ ᱯᱩᱨᱟᱹ ᱫᱚ ᱟᱵᱚ ᱫᱚ ᱡᱚᱢ ᱧᱩ ᱞᱮᱠᱟ ᱛᱚ᱾ ᱦᱮᱸ ᱟᱫᱚ ᱚᱱᱠᱟ
ᱚᱱᱠᱟ ᱜᱮ ᱦᱟᱺᱰᱤ ᱦᱟᱺᱰᱤ ᱯᱟᱹᱣᱨᱟᱹ ᱧᱩ ᱟᱠᱷᱲᱟ ᱚᱱᱠᱟ ᱜᱮᱠᱚ ᱡᱚᱯᱲᱟᱣ ᱫᱩᱲᱩᱵᱮᱱ ᱜᱮ᱾ ᱟᱫᱚ ᱠᱚ ᱡᱚᱠᱷᱚᱱ ᱠᱚ ᱦᱟᱺᱰᱤ ᱠᱚ ᱪᱮᱯᱮᱡ ᱦᱟᱹᱴᱤᱧ ᱡᱚᱱᱚᱜ-ᱟ ᱟᱫᱚ ᱡᱚᱠᱷᱚᱱ ᱜᱮ ᱛᱷᱚᱲᱟ ᱠᱚ ᱧᱩ ᱵᱩᱞ ᱧᱚᱜ ᱮᱱᱜᱮ ᱛᱚᱠᱷᱚᱱ ᱜᱮ ᱟᱫᱚ ᱞᱟᱹᱭ ᱞᱟᱹᱭ ᱛᱮᱠ ᱞᱟᱹᱭᱮᱫ ᱛᱟᱦᱮᱱᱟ ᱢᱟ ᱛᱟᱦᱚᱞᱮ ᱤᱧ ᱦᱟᱺᱰᱤᱧ ᱤᱭᱟᱹᱧ ᱮᱢᱟᱢ ᱠᱟᱱᱟ ᱟᱨᱟᱜ ᱥᱤᱢᱤᱧ ᱮᱢᱟᱢ ᱠᱟᱱᱟ ᱱᱚᱣᱟ ᱵᱟᱹᱭᱦᱟᱹᱲ ᱫᱚ ᱤᱢᱟᱹᱧ ᱢᱮ᱾ ᱦᱮᱸ ᱟᱫᱚ ᱚᱠᱚᱭᱮ ᱮᱢᱟᱭ ᱠᱟᱱᱟ ᱵᱟᱭ ᱮᱢᱟᱭ ᱠᱟᱱᱟ ᱚᱱᱟ ᱫᱚ ᱵᱟᱭ ᱦᱩᱫᱤᱥ ᱮᱫᱟ᱾ ᱦᱮᱸ ᱱᱤᱡᱮᱨ ᱦᱚᱯᱚᱱ ᱠᱚ ᱵᱟᱹᱜᱤ ᱠᱟᱛᱮᱫ ᱟᱫᱚ ᱮᱴᱟᱜ ᱦᱚᱸ ᱚᱝᱠᱟ ᱫᱤᱠᱩ ᱠᱚᱴᱷᱮᱡ ᱠᱚ ᱚᱱᱠᱟ ᱠᱚ ᱮᱲᱮ ᱦᱚᱪᱚ ᱟᱠᱟᱱ ᱛᱟᱵᱚᱱᱟ ᱟᱭᱢᱟ ᱚᱱᱠᱟ ᱟᱸᱡᱚᱢ ᱟᱠᱟᱱᱟ᱾
ᱦᱮᱸ ᱛᱟᱦᱞᱮ᱾
ᱦᱩᱸ᱾
ᱡᱟᱸᱦᱟ ᱧᱮᱞᱚᱜᱚᱜ ᱠᱟᱱᱟ ᱟᱵᱚᱣᱟᱜ ᱥᱟᱶᱛᱟ ᱫᱚ ᱱᱤᱛ ᱦᱚᱸ ᱞᱟᱦᱟᱛᱮ ᱧᱚᱜ ᱞᱮᱠᱟ ᱢᱤᱫ ᱵᱟᱨᱭᱟ ᱟᱨ ᱢᱤᱫᱴᱮᱱ ᱦᱚᱲ ᱵᱟᱝᱚᱜ ᱠᱟᱱᱟ᱾ ᱫᱚ ᱾ ᱟᱨᱦᱚᱸ ᱟᱵᱚ ᱫᱚ ᱱᱚᱝᱠᱟ ᱡᱩᱫᱤ ᱵᱚᱱ ᱪᱟᱞᱟᱣ ᱪᱟᱞᱟᱜ-ᱟ ᱮᱱᱠᱷᱟᱱ ᱫᱚ ᱟᱵᱚᱣᱟᱜ ᱩᱛᱱᱟᱹᱣ ᱛᱮ ᱟᱹᱰᱤ ᱱᱤᱛ ᱦᱚᱸ ᱟᱵᱚ ᱫᱚ ᱢᱟ ᱵᱟᱵᱚᱱ ᱞᱟᱦᱟ ᱫᱟᱲᱮ ᱠᱟᱫᱟ ᱥᱮ ᱟᱭᱢᱟ᱾
ᱦᱳᱭ ᱦᱳᱭ ᱦᱳᱭ ᱦᱳᱭ᱾